ᱦᱮᱞᱳ
ᱦᱚᱭ ᱜᱚᱢᱠᱮ ᱡᱚᱦᱟᱨ ᱜᱮ,
ᱦᱮᱸ ᱦᱮᱸ ᱡᱚᱦᱟᱨ ᱜᱮ ᱡᱚᱦᱟᱨ ᱜᱮ,
ᱚ ᱪᱮᱫ ᱠᱚ ᱪᱤᱠᱟᱹ ᱵᱟᱲᱟ ᱦᱩᱭᱩᱜ ᱠᱟᱱᱟ
ᱱᱤᱛᱚᱜ ᱫᱚ ᱪᱮᱫ ᱜᱮ ᱵᱟᱝ-ᱟ ᱨᱩᱢ ᱠᱚᱨᱮᱜ ᱢᱮᱱᱟᱜ ᱞᱤᱧᱟᱹ
ᱟᱪᱪᱷᱟ ᱟᱪᱪᱷᱟ ᱟᱪᱪᱷᱟ ᱜᱳᱢᱠᱮ ᱚᱱᱛᱮ ᱵᱟᱭ ᱵᱟᱭ ᱫᱟᱜ ᱮᱫᱟ,
ᱫᱟᱜ ᱫᱚᱭ ᱫᱟᱜᱮᱫ ᱛᱟᱦᱮᱸᱱ ᱥᱮᱛᱟᱜ ᱵᱮᱲᱟ ᱱᱤᱛᱚᱜ ᱫᱚ ᱵᱚᱱᱫᱚ ᱠᱟᱜ-ᱟᱭ ᱫᱟᱜ ᱫᱚ,
ᱚ ᱟᱪᱪᱷᱟ ᱟᱪᱪᱷᱟ
ᱟᱯᱮ ᱥᱮᱫ ᱫᱚ ᱪᱮᱫ ᱞᱮᱠᱟ?
ᱦᱮ ᱦᱮᱸ ᱱᱚᱛᱮ ᱦᱚᱸ ᱫᱟᱜ ᱜᱮ ᱧᱮᱞᱚᱜ ᱠᱟᱱ ᱜᱮᱭᱟ ᱟᱫᱚ ᱮᱸᱰᱮᱠᱷᱟᱱ, ᱢᱤᱫ ᱜᱷᱟᱹᱲᱤᱡ ᱫᱟᱜ ᱜᱚᱫ ᱠᱮᱫ ᱜᱮᱭᱟᱭ ᱥᱮᱛᱟᱜ ᱥᱮᱫ ᱜᱮ, ᱟᱫᱚ ᱱᱤᱛᱳᱜ ᱫᱚ ᱛᱷᱤᱨ ᱠᱟᱜᱼᱟᱭ,
ᱟᱪᱪᱷᱟ ᱟᱪᱪᱷᱟ ᱛᱟᱦᱚᱞᱮ ᱱᱤᱛᱚᱜ ᱫᱚ ᱵᱟᱭ ᱫᱟᱜ ᱮᱫᱟ ᱵᱟᱝ?
ᱵᱟᱝ ᱵᱟᱝ ᱥᱤᱛᱳᱝ ᱠᱟᱫ-ᱟᱭ ᱱᱤᱛ ᱫᱚ ᱟᱹᱰᱤ ᱡᱳᱨ,
ᱟᱪᱪᱷᱟ ᱟᱪᱪᱷᱟ ᱟᱞᱮ ᱥᱮᱫ ᱫᱚ ᱥᱤᱛᱩᱝ ᱫᱚ ᱵᱟᱭ ᱥᱤᱛᱩᱝ ᱠᱟᱜᱼᱟ ᱢᱮᱜᱷᱟᱞᱟ ᱢᱮᱜᱷᱞᱟ ᱢᱮᱱᱟᱜ ᱜᱮᱭᱟ ᱫᱟᱜ ᱫᱟᱜ ᱢᱟᱱᱮ ᱫᱟᱜ ᱫᱚ ᱵᱟᱭ ᱫᱟᱜ ᱮᱫᱟ, ᱛᱚ ᱥᱤᱛᱩᱝ ᱦᱚᱸ ᱵᱟᱭ ᱥᱤᱛᱩᱝ ᱞᱮᱫ,
ᱚ ᱵᱟᱝ ᱱᱚᱱᱛᱮ ᱫᱚ ᱦᱟᱸᱜ ᱮᱱᱟᱝ ᱡᱟᱦᱟᱸ ᱞᱮᱠᱟ ᱠᱟᱹᱴᱤᱡ ᱯᱷᱤᱴᱤᱨ ᱯᱷᱤᱴᱤᱨ-ᱮ ᱫᱟᱜ ᱠᱮᱫ ᱠᱮᱫᱟᱭ ᱟᱫᱚ, ᱢᱚᱱᱮ ᱦᱳᱭᱳᱜ ᱠᱟᱱᱟ ᱡᱟᱱᱡ ᱪᱚᱝ ᱵᱟᱭ ᱥᱤᱛᱳᱝᱼᱟ, ᱟᱨ ᱚᱱᱠᱟ ᱥᱤᱛᱩᱝ ᱫᱚᱭ ᱥᱤᱛᱩᱝ ᱠᱟᱜ-ᱟᱭ ᱟᱹᱰᱤ ᱡᱳᱨ ᱜᱤ, ᱦᱚ ᱦᱚᱭ,
ᱛᱟᱦᱚᱞᱮ ᱦᱩᱲᱩ ᱨᱚᱦᱚᱭ ᱵᱟᱠᱷᱨᱟ ᱛᱮ ᱛᱤᱱᱟᱹᱜ ᱜᱟᱱ ᱠᱟᱹᱢᱤ ᱠᱚ ᱞᱟᱦᱟᱭᱮᱱᱟ ᱥᱮ ᱵᱟᱝ?
ᱦᱮᱸ ᱟᱞᱮ ᱫᱚ ᱦᱳᱲᱳ ᱫᱚ ᱱᱤᱛᱳᱜ ᱫᱚ ᱦᱟᱸᱜ ᱟᱞᱮ ᱫᱚ ᱦᱳᱲᱳ ᱫᱚᱞᱮ ᱨᱚᱦᱚᱭ ᱧᱚᱜ ᱠᱟᱫᱟ, ᱱᱚᱜ-ᱚᱭ ᱛᱮᱦᱮᱧ ᱜᱮ ᱢᱩᱪᱟᱹᱫ ᱮᱱ ᱛᱟᱞᱮᱭᱟ ᱦᱳᱲᱳ ᱠᱚᱞᱮ ᱢᱩᱪᱟᱹᱫ ᱜᱚᱫ ᱠᱮᱫ-ᱟ᱾ ᱛᱚ ᱚᱱᱟᱜᱮ ᱦᱟᱸᱜ ᱛᱟᱺᱜᱤ ᱨᱮ ᱢᱮᱱᱟᱜ ᱟᱠᱟᱫ ᱞᱮᱭᱟ ᱟᱨ, ᱟᱨᱚ ᱦᱟᱸᱜ,
ᱚ
ᱟ
ᱛᱚ ᱛᱟᱦᱞᱮ ᱜᱚᱴᱟ ᱜᱮ ᱨᱚᱦᱚᱭ ᱦᱩᱭ ᱮᱱᱟ ᱥᱮ ᱜᱚᱴᱟ ᱫᱚ ᱵᱟᱜ-ᱟ ᱾
ᱦᱮᱸ ᱜᱚᱴᱟ ᱜᱮ ᱟᱞᱮ ᱫᱚᱞᱮ ᱨᱚᱦᱚᱭ ᱠᱟᱜᱼᱟ, ᱛᱚ ᱟᱞᱮ ᱫᱚ ᱦᱟᱸᱜ ᱟᱯᱱᱟᱨ ᱠᱚᱣᱟᱜ ᱢᱤᱱᱤ ᱠᱚ ᱢᱮᱱᱟᱜᱼᱟ ᱛᱚ ᱨᱚᱦᱚᱭ ᱫᱚ ᱴᱷᱤᱠ ᱞᱮ ᱨᱚᱦᱚᱭ ᱟᱠᱟᱫᱟ ᱦᱳᱭ
ᱟᱪᱪᱷᱟ ᱛᱟᱦᱚᱞᱮ ᱨᱚᱦᱚᱭ ᱞᱮᱠᱟ ᱯᱮ ᱨᱚᱦᱚᱭ ᱯᱩᱨᱟᱹᱣ ᱠᱟᱜᱼᱟ ᱥᱮ ᱪᱮᱫ
ᱦᱮᱸ ᱟᱨ ᱛᱮᱦᱮᱱ ᱠᱷᱟᱱ ᱜᱮ ᱢᱩᱪᱟᱹᱫᱚᱜ ᱛᱟᱞᱮᱭᱟ ᱛᱮᱦᱮᱱ ᱜᱮᱠᱚ ᱨᱚᱦᱚᱭᱮᱜᱼᱟ ᱦᱟᱱᱟ ᱯᱚᱱᱨᱚ ᱫᱤᱱ ᱫᱷᱩᱨᱭᱟᱹ ᱨᱚᱦᱚᱭᱮᱫ ᱛᱟᱞᱮᱭᱟ ᱛᱚ ᱟᱫᱚ ᱚᱱᱟ ᱜᱮ ᱦᱟᱜ ᱛᱮᱦᱮᱧ ᱫᱚᱠᱚ ᱯᱩᱨᱟᱹᱣ ᱧᱚᱜ ᱟᱠᱟᱫ ᱛᱟᱞᱮᱭᱟ
ᱟᱪᱪᱷᱟ ᱟᱪᱪᱷᱟ
ᱦᱳᱭ ᱟᱯᱮ ᱫᱚ
ᱦᱩᱸ ᱟᱞᱮ ᱥᱮᱫ ᱫᱚ ᱚᱱᱠᱟᱜᱮ ᱢᱟᱱᱮ ᱠᱤᱪᱷᱤ ᱜᱟᱱ ᱦᱚᱲ ᱫᱚᱠᱚ ᱨᱚᱦᱚᱭ ᱠᱟᱱ ᱜᱮᱭᱟ ᱞᱟᱦᱟ ᱧᱚᱜ ᱛᱮᱜᱮ ᱟᱨ ᱠᱤᱪᱷᱤ ᱡᱚᱱ ᱦᱚᱲ ᱫᱚ ᱱᱚᱣᱟ ᱴᱟᱭᱤᱢ ᱠᱚ ᱨᱚᱦᱚᱭ ᱮᱫᱟ ᱟᱨ ᱢᱟᱱᱮ ᱵᱮᱥᱤᱨ ᱵᱷᱟᱜ ᱦᱚᱲ ᱜᱮ ᱨᱚᱦᱚᱭ ᱫᱚ ᱮᱠᱷᱚᱱ ᱴᱚᱠᱚ ᱨᱚᱦᱚᱭᱟ ᱛᱚᱞᱟ ᱠᱚ ᱵᱟᱝ ᱦᱟᱨᱟ ᱟᱠᱟᱱ ᱛᱮ ᱠᱟᱹᱴᱤᱡ ᱮᱴᱠᱮᱴᱚᱬᱮ ᱨᱮ ᱢᱮᱱᱟᱜ ᱠᱚᱣᱟ
ᱦᱳᱭ ᱦᱳᱭ
ᱦᱳᱭ ᱱᱚᱜᱼᱚᱭ ᱛᱚ ᱠᱤᱪᱷᱩ ᱫᱤᱱ ᱠᱷᱚᱱᱮ ᱫᱟᱜ ᱮᱫᱟ ᱚᱱᱟ ᱠᱷᱟᱹᱛᱤᱨ ᱟᱜᱮ ᱢᱟ ᱠᱤᱪᱷᱩ ᱫᱤᱱ ᱞᱟᱦᱟᱨᱮᱢᱟ ᱟᱹᱰᱤ ᱡᱳᱨᱜᱮᱭ ᱥᱤᱛᱩᱝ ᱮᱫ ᱛᱟᱦᱮᱸᱱ
ᱦᱳᱭ ᱦᱳᱭ
ᱛᱚ ᱚᱱᱟ ᱠᱷᱟᱹᱛᱤᱨ ᱛᱚᱞᱟ ᱠᱚᱦᱚᱸ ᱥᱤᱛᱩᱝ ᱛᱮ ᱵᱟᱝ ᱦᱟᱨᱟ ᱠᱟᱱᱟ ᱫᱟᱜ ᱧᱟᱢ ᱠᱟᱛᱮ ᱟᱨᱚ ᱞᱮᱜᱮᱡ ᱜᱮ ᱥᱟᱠᱟᱢ ᱞᱟᱦᱟᱜ ᱢᱟᱱᱮ ᱦᱟᱨᱟᱜ ᱠᱟᱱᱟ
ᱦᱮᱸ ᱟᱫᱚ ᱜᱚᱢᱠᱮ ᱦᱟᱸᱜ ᱟᱞᱮ ᱟᱞᱮ ᱱᱚᱛᱮ ᱫᱚ ᱦᱟᱸᱜ ᱫᱟᱜ ᱫᱚ ᱧᱮᱞ ᱞᱮᱠᱷᱟᱱ ᱫᱚ ᱥᱟᱹᱨᱤ ᱠᱟᱛᱷᱟ ᱵᱚᱞᱛᱮ ᱫᱟᱜ ᱫᱚ ᱦᱟᱸᱜ ᱵᱟᱹᱛ ᱠᱷᱮᱛ ᱠᱚ ᱨᱮᱫᱚ ᱦᱤᱛᱚᱜ ᱫᱚ ᱟᱹᱣᱨᱤ ᱛᱤᱸᱜᱩᱜᱼᱟ ᱟᱫᱚ ᱮᱱᱛᱮ ᱟᱫᱚ ᱦᱩᱲᱩ ᱫᱚ ᱦᱟᱸᱜ ᱟᱞᱮ ᱟᱹᱰᱤ ᱢᱟᱲᱟᱝ ᱧᱚᱜ ᱞᱮ ᱮᱨ ᱞᱮᱜᱼᱟ ᱤᱭᱟᱹ ᱦᱚᱞᱟ ᱟᱫᱚ ᱦᱟᱨᱟ ᱦᱚ ᱦᱟᱨᱟ ᱧᱚᱜ ᱱᱟ ᱟᱫᱚ ᱵᱚᱱ ᱧᱮᱞᱮᱫᱼᱟ ᱡᱚᱠᱷᱚᱱ ᱫᱟᱜ ᱵᱟᱭ ᱡᱟᱹᱲᱤᱭᱮᱜᱼᱟ ᱪᱤᱠᱟᱭᱟᱢ ᱟᱫᱚ ᱦᱟᱨᱟᱜ ᱠᱟᱱᱟ ᱥᱮ ᱱᱮᱛᱟᱨ ᱫᱚ ᱦᱟᱜ ᱡᱩᱫᱤ ᱵᱟᱢ ᱨᱚᱦᱚᱭ ᱧᱚᱜᱟᱜᱼᱟ ᱟᱫᱚ ᱢᱤᱱᱤ ᱢᱮᱱᱟᱜᱼᱟ ᱚᱯᱟᱨ ᱫᱚᱥᱟᱨ ᱜᱮ ᱟᱫᱚ ᱢᱤᱫ ᱜᱮᱞᱮ ᱨᱚᱦᱚᱭ ᱠᱮᱜᱼᱟ ᱟᱨ ᱮᱴᱟᱜ ᱡᱟᱭᱜᱟ ᱛᱟᱨᱯᱚᱨ ᱫᱚ ᱩᱱᱠᱩ ᱦᱟᱸᱜ ᱫᱤᱠᱩ ᱠᱚ ᱮᱴᱟᱜ ᱜᱟᱛᱟᱠ ᱨᱮᱱ ᱦᱚᱲ ᱠᱚᱠᱚ ᱨᱚᱦᱚᱭ ᱠᱮᱜᱼᱟ ᱛᱚ ᱥᱟᱥᱟ ᱟᱫᱚ ᱟᱞᱮ ᱦᱚᱸ ᱚᱸᱰᱮ ᱜᱮᱞᱮ ᱨᱚᱦᱚᱭ ᱠᱮᱜ-ᱟ ᱦᱳᱭ
ᱟᱪᱪᱷᱟ ᱟᱪᱪᱷᱟ ᱵᱟᱝ ᱟᱞᱮ ᱥᱮᱫ ᱦᱚᱸ ᱢᱤᱱᱤ ᱚᱱᱟ ᱥᱮᱞᱚ ᱠᱚᱫᱚ ᱢᱮᱱᱟᱜᱼᱟ ᱛᱚ ᱟᱫᱚ ᱡᱟᱹᱯᱩᱫ ᱫᱤᱱ ᱠᱷᱟᱹᱛᱤᱨ ᱚᱱᱟ ᱫᱚ ᱵᱤᱥᱤ ᱵᱟᱝᱠᱚ ᱵᱮᱵᱚᱦᱟᱨ ᱜᱮᱭᱟ ᱫᱚ ᱵᱟᱝ ᱮᱢᱱᱤ ᱛᱮᱜᱮ ᱫᱟᱜᱟᱭ ᱛᱚ ᱚᱱᱟ ᱠᱷᱟᱹᱛᱤᱨ ᱵᱟᱝ ᱠᱚ ᱟᱲᱟᱜ ᱠᱟᱫᱟ ᱦᱮᱸ
ᱚ
ᱵᱟᱝᱠᱷᱟᱱ ᱫᱚ ᱟᱫᱚ ᱥᱮᱨᱚᱠᱚᱢ ᱦᱚᱸ ᱟᱫᱚ ᱟᱥᱟᱲ ᱵᱚᱸᱜᱟ ᱦᱚᱸ ᱵᱟᱭ ᱯᱟᱨᱚᱢ ᱱᱟ ᱛᱚ ᱢᱮᱱᱟᱜ ᱜᱮᱭᱟ ᱟᱥᱟᱲ ᱵᱚᱸᱜᱟ ᱫᱚ ᱟᱫᱚ ᱡᱩᱫᱤ ᱯᱟᱨᱚᱢ ᱠᱟᱛᱮᱫ ᱨᱮᱦᱚᱸ ᱡᱩᱫᱤ ᱫᱟᱜ ᱥᱮᱨᱢᱟ ᱡᱟᱹᱲᱤ ᱠᱚ ᱵᱟᱭ ᱡᱟᱹᱲᱤ ᱠᱮᱭᱟ ᱛᱚ ᱦᱚᱭᱛᱳ ᱛᱚᱞᱟ ᱦᱟᱨᱟ ᱠᱚᱜᱼᱟ ᱛᱚ ᱠᱚᱨᱟᱨ ᱠᱤᱪᱷᱩ ᱫᱚ ᱵᱟᱝ ᱛᱟᱦᱮᱸ ᱠᱟᱱᱟ ᱚᱱᱟ ᱢᱤᱱᱤ ᱛᱮᱜᱮ ᱥᱮ ᱥᱮᱞᱚ ᱛᱮᱜᱮ ᱨᱚᱦᱚᱭ ᱦᱩᱭ ᱠᱚᱜᱼᱟ ᱛᱟᱭᱱᱚᱢ ᱫᱟᱨᱟᱢ ᱫᱚ
ᱦᱮᱸ ᱦᱮᱸ
ᱱᱤᱡᱮᱛᱩ ᱫᱟᱜ ᱫᱟᱭ ᱠᱷᱟᱛᱤᱨ ᱫᱚ ᱚᱱᱟ ᱫᱚ ᱵᱟᱝᱠᱚ ᱪᱟᱹᱞᱩᱭᱮᱫᱟ
ᱚ ᱟᱫᱚ ᱜᱚᱢᱠᱮ ᱟᱞᱮ ᱫᱚ ᱦᱟᱸᱜ ᱚᱱᱟ ᱫᱚ ᱢᱮᱱᱟᱜ ᱠᱟᱜ ᱜᱮᱭᱟ ᱟᱫᱚ ᱮᱱᱛᱮᱫ ᱫᱟᱜ ᱵᱟᱭ ᱫᱟᱜ ᱮᱜᱼᱟ ᱛᱚ ᱟᱫᱚ ᱛᱚᱞᱟ ᱠᱚᱦᱚᱸ ᱦᱟᱨᱟ ᱧᱚᱜ ᱠᱟᱱᱟ ᱫᱚᱢᱮ ᱜᱮ ᱟᱫᱚ ᱤᱱᱟᱹ ᱤᱭᱟᱹ ᱟᱞᱮ ᱫᱚᱞᱮ ᱨᱚᱦᱚᱭ ᱧᱚᱜ ᱠᱮᱜᱼᱟ ᱟᱫᱚ ᱟᱵᱚ ᱫᱚ ᱡᱩᱫᱤ ᱵᱚᱱ ᱧᱮᱞᱟ ᱢᱟᱲᱟᱝ ᱛᱮᱫᱚ ᱦᱟᱸᱜ ᱞᱟᱹᱭ ᱜᱮᱭᱟ ᱠᱚ ᱪᱮᱛᱟ ᱥᱮᱫᱟᱭ ᱫᱚ ᱪᱮᱛᱟ ᱢᱟᱱᱮ ᱜᱚᱲᱚᱢ ᱦᱟᱲᱟᱢ ᱠᱚ ᱜᱚᱲᱚᱢ ᱵᱩᱲᱦᱤ ᱠᱚ ᱴᱷᱮᱱ ᱟᱸᱡᱚᱢ ᱦᱩᱭ ᱠᱟᱱᱟ ᱥᱮᱫᱟᱭ ᱫᱚ ᱪᱮᱛᱟ ᱟ ᱟᱥᱟᱲ ᱵᱚᱸᱜᱟ ᱵᱚᱞᱚᱭᱮᱱ ᱥᱮ ᱚᱱᱮ ᱡᱟᱦᱟᱸ ᱚᱢᱵᱚᱵᱚᱛᱤ ᱡᱟᱦᱟᱸ ᱠᱚ ᱢᱮᱛᱟᱜ ᱠᱟᱱᱟ ᱦᱮᱸᱥᱮ
ᱦᱳᱭ ᱦᱳᱭ
ᱦᱮᱸ ᱛᱚ ᱠᱷ ᱚᱱᱟ ᱟᱵᱚᱯᱛᱤ ᱡᱚᱢ ᱵᱟᱲᱟ ᱠᱟᱛᱮ ᱜᱮ ᱦᱩᱲᱩ ᱨᱦᱚᱭ ᱠᱚ ᱪᱷᱩᱴᱟᱹᱣ ᱠᱚᱣᱟ ᱦᱮᱸ ᱥᱮ ᱟᱫᱚ ᱴᱤᱠ ᱠᱚ ᱡᱷᱩᱢ ᱡᱷᱚᱢᱮ ᱫᱟᱜ ᱠᱮᱭᱟ ᱦᱮᱸ ᱟᱫᱚ ᱱᱟᱦᱟᱜ ᱫᱚᱵᱚᱱ ᱧᱮᱞᱮᱜᱼᱟ ᱱᱚᱜᱼᱚᱭ ᱟᱥᱟᱲ ᱵᱚᱸᱜᱟ ᱨᱮᱱᱟᱜ ᱛᱟᱨᱟ ᱦᱚᱸ ᱢᱚᱡᱽ ᱯᱟᱨᱚᱢ ᱜᱮᱭᱟ ᱵᱟᱝ ᱨᱮ ᱦᱚᱸ ᱱᱚ ᱚᱱ ᱱᱚᱚᱱᱠᱟ ᱡᱚᱢ ᱡᱷᱚᱢ ᱫᱟᱜ ᱜᱮ ᱵᱟᱝ ᱧᱮᱞᱚᱜ ᱠᱟᱱᱟ ᱥᱮ ᱜᱚᱝᱠᱮ᱾
ᱦᱮᱸ ᱦᱮᱸ ᱱᱮᱛᱟᱨ ᱫᱚ ᱟᱹᱵᱤᱱ ᱵᱤᱱ ᱠᱚᱭᱚᱜ ᱞᱮᱠᱷᱟᱱ ᱧᱮᱞᱟᱵᱤᱱ ᱫᱟᱜ ᱫᱚ ᱡᱚᱛᱚᱜᱮ ᱟᱵᱚ ᱱᱚᱣᱟ ᱤᱭᱟᱹ ᱪᱟᱞᱟᱜ ᱠᱟᱱᱟ ᱢᱟᱱᱮ ᱥᱮᱨᱢᱟ ᱞᱟᱦᱟ ᱪᱟᱞᱟᱜ ᱠᱟᱱᱟ᱾
ᱦᱚᱭ ᱦᱚᱭ
ᱜᱚᱝᱠᱮ ᱟᱵᱚ ᱟᱹᱰᱤ ᱠᱤᱪᱷᱩ ᱜᱮᱵᱚᱱ ᱢᱟᱜ ᱩᱡᱟᱹᱲ ᱠᱮᱫᱟ ᱵᱟᱝ ᱫᱟᱨᱮ ᱠᱚ ᱟᱹᱰᱤ ᱠᱤᱪᱷᱩ ᱠᱟᱨᱠᱷᱟᱱᱟ ᱠᱚ ᱵᱮᱱᱟᱜ ᱠᱟᱱᱟ ᱚᱱᱟ ᱠᱷᱟᱹᱛᱤᱨ ᱫᱟᱜ ᱨᱮᱦ ᱟᱹᱰᱤ ᱮᱴᱠᱮᱴᱬᱮ ᱤᱯᱷᱮᱠᱴ ᱠᱚ ᱯᱟᱲᱟᱜ ᱠᱟᱱᱟ ᱦᱚᱭ ᱫᱟᱜ ᱦᱚᱭᱞᱚᱝ ᱪᱮᱛᱟᱱ ᱨᱮ
ᱦᱮᱸ ᱱᱚᱣᱟ ᱮᱠᱫᱚᱢ ᱥᱟᱹᱨᱤ ᱠᱟᱛᱷᱟ ᱠᱟᱱ ᱜᱮᱭᱟ ᱟᱫᱚ ᱮᱸᱰᱮᱠᱷᱟᱱ ᱡᱮ ᱱᱚᱣᱟ ᱱᱚᱣᱟ ᱠᱤ ᱥᱩᱫᱷᱩ ᱫᱟᱨᱮ ᱠᱚᱵᱚᱱ ᱢᱟᱜ ᱵᱟᱲᱟᱭ ᱮᱫᱟ ᱟᱨ ᱴᱟᱜ ᱠᱟᱱᱟ ᱠᱚᱞᱠᱟᱨᱠᱷᱟᱱᱟ ᱥᱮ ᱢᱟᱨᱟᱝ ᱢᱟᱨᱟᱝ ᱤᱱᱰᱟᱥᱴᱨᱤ ᱠᱚ ᱛᱮᱭᱟᱨᱮᱜᱼᱟ ᱦᱮᱸᱥᱮ ᱥᱩᱫᱷᱩ ᱠᱤ ᱚᱱᱟ ᱠᱷᱟᱹᱛᱤᱨ ᱜᱮ- ᱤ ᱱᱚᱣᱟ ᱦᱚᱞᱚᱝ ᱠᱚ ᱟᱹᱨᱩ ᱠᱮᱫᱟ ᱛᱮ ᱵᱟᱭ ᱡᱟᱲᱤᱭᱟᱜᱼᱟ ᱥᱮ ᱟᱨᱦᱚᱸ ᱮᱴᱟᱜ ᱚᱱᱠᱟᱱᱟᱜ ᱚᱡᱮ ᱠᱚ ᱢᱮᱱᱟᱜᱼᱟ ᱪᱮᱫ ᱮᱢ ᱢᱚᱱᱮᱭᱟ ᱜᱚᱝᱠᱮ?
ᱟᱹᱞᱤᱧ ᱫᱚᱞᱤᱧ ᱢᱚᱱᱮᱭᱟ ᱢᱟᱨᱟᱝ ᱵᱟᱡᱤ ᱫᱚ ᱚᱱᱟᱜ ᱜᱮ᱾ ᱠᱟᱨᱚᱱ ᱞᱟᱦᱟᱛᱮ ᱢᱟᱱᱮ ᱵᱟᱭ ᱧᱮᱞ ᱞᱮ ᱦᱟᱯᱲᱟᱢ ᱠᱚ ᱠᱚ ᱞᱟᱹᱭ ᱟᱠᱟᱫᱟ ᱦᱟᱲᱟᱢ ᱠᱚ ᱡᱮ ᱞᱟᱦᱟ ᱛᱮᱫᱚ ᱟᱹᱰᱤ ᱢᱟᱱᱮ ᱟᱠᱟᱞ ᱦᱚᱸ ᱟᱠᱟᱞ ᱵᱟᱲᱟ-ᱟᱭ ᱛᱚᱵᱮ ᱞᱟᱦᱟ ᱛᱮᱫᱚ ᱟᱹᱰᱤ ᱴᱟᱭᱤᱢ ᱴᱟᱭᱤ ᱡᱚᱛᱚ ᱜᱮ ᱦ ᱦᱩᱭ ᱤᱫᱤᱜᱼᱟ ᱢᱟᱱᱮ- ᱫᱟᱜ ᱠᱚ ᱟᱹᱰᱤ ᱴᱷᱤᱠ ᱴᱷᱟᱠ ᱜᱮ ᱢᱟᱱᱮ ᱚᱱᱠᱟ ᱮᱸᱴᱠᱮᱴᱚᱲᱮ ᱫᱚ ᱵᱟᱝ ᱦᱩᱭ ᱠᱚᱜᱼᱟ᱾ ᱛᱚ ᱱᱮᱛᱟᱨ ᱴᱟᱭᱢ ᱫᱚ ᱧᱮᱞᱚᱜ ᱠᱟᱱᱟ ᱟᱹᱰᱤᱜᱮ ᱞᱟᱦᱟ ᱛᱟᱭᱱᱚᱢᱚᱜ ᱠᱟᱱᱟ᱾
ᱟᱫᱚ ᱜᱚᱝᱠᱮ ᱠᱟᱛᱷᱟ ᱫᱚ ᱱᱚᱣᱟ ᱠᱟᱱᱟ ᱡᱩᱫᱤ ᱵᱱ ᱧᱮᱞᱟ ᱚᱱᱟ ᱦᱩᱭᱩᱜ ᱠᱟᱱᱟ ᱟᱵᱚ ᱦᱚᱸ ᱢᱚᱱᱮ ᱪᱮᱫ ᱞᱮᱠᱟ ᱵᱚᱱ ᱪᱮᱠᱟᱭᱮᱫᱟ ᱱᱟᱦᱟᱜ ᱫᱤᱱ ᱨᱮᱫᱚ ᱯᱨᱚᱛᱮᱠᱴᱤ ᱚᱲᱟᱜ ᱨᱮᱢ ᱧᱮᱞ ᱞᱮᱠᱷᱟᱱ ᱚᱱᱟ ᱡᱟᱦᱟᱸ ᱠᱟᱨᱮᱱᱴ ᱨᱮᱱᱟᱜ ᱢᱚᱴᱚᱨ ᱛᱮ ᱫᱟᱜ ᱨᱟᱠᱟᱵ ᱟ ᱥᱮ ᱯᱨᱚᱛᱮᱠᱴᱤ ᱚᱲᱟᱜ ᱨᱮᱢ ᱧᱮᱞᱟ ᱦᱮᱸ ᱵᱟᱝ ᱛᱚ ᱪᱤᱠᱟᱹᱜ ᱠᱟᱱᱟ ᱚᱱᱟ ᱠᱚ ᱦᱮᱸ ᱟᱫᱚ ᱚᱱᱮ ᱞᱟᱛᱟᱨ ᱨᱮᱱᱟᱜ ᱫᱟᱜ ᱠᱚᱫᱚ ᱠᱤᱱᱛᱩ ᱟᱵᱚ ᱡᱚᱛᱚ ᱪᱮᱛᱟᱱ ᱵᱚᱱ ᱨᱟᱠᱟᱵ ᱮᱫᱟ ᱟᱫᱚ ᱨᱟᱠᱟᱵ ᱠᱟᱛᱮᱫ ᱟᱵᱚ ᱵᱚᱱ ᱵᱟᱲᱟᱭᱟ ᱡᱮ ᱦᱚᱭᱞᱚᱝ ᱫᱚ ᱱᱟᱯᱟᱭ ᱛᱟᱦᱮᱱᱟ ᱪᱤᱠᱟᱛᱮ ᱥᱮ ᱡᱚᱞᱤᱭ ᱵᱟᱥᱯᱳ ᱠᱟᱛᱮ ᱫᱟᱜ ᱡᱚᱞᱤᱭᱩ ᱵᱟᱥᱯᱚ ᱠᱟᱛᱮ ᱪᱮᱛᱟᱱ ᱨᱟᱠᱟᱵᱟᱼᱟ ᱟᱫᱚ ᱚᱱᱟ ᱫᱟᱨᱟᱭ ᱛᱮ ᱨᱤᱢᱮᱞ ᱛᱮᱭᱟᱨᱚᱜᱼᱟ ᱚᱸᱰᱮ ᱠᱷᱱᱟᱜ ᱫᱟᱜ ᱮ ᱡᱟᱹᱲᱤᱭᱟᱭ ᱦᱮᱸ ᱵᱟᱝ ᱱᱚᱣᱟ ᱫᱚᱵᱚᱱ ᱵᱟᱲᱟᱭᱟ ᱦᱮᱸᱥᱮ ᱟᱫᱚ ᱮᱸᱰᱮ ᱠᱷᱟᱱ ᱚᱱᱟ ᱫᱚ ᱟᱫᱚ ᱪᱤᱠᱟᱜ ᱠᱟᱱᱟ ᱚᱱᱟ ᱡᱤᱱᱤᱥᱴᱟᱜ ᱚᱱᱟ ᱨᱤᱭᱟᱴᱟᱜ ᱵᱟᱝ ᱜᱷᱚᱴᱟᱜ ᱠᱟᱱᱟ ᱪᱮᱫᱟᱜ ᱵᱟᱝ ᱜᱷᱚᱴᱟᱜ ᱠᱟᱱᱟ ᱡᱟᱦᱟᱸ ᱞᱟᱛᱟᱨ ᱨᱮᱱᱟᱜ ᱫᱟᱜ ᱢᱮᱱᱟᱜᱥᱮ ᱩ ᱜᱚᱨᱵᱚ ᱨᱮ ᱦᱮᱸ ᱥᱮ ᱫᱚᱛᱟ ᱨᱮ ᱚᱱᱟ ᱪᱮᱤᱠᱟᱜ ᱠᱟᱱᱟ ᱟᱵᱚ ᱫᱟᱜ ᱡᱚᱛᱚ ᱵᱚᱱ ᱨᱟᱠᱟᱵ ᱪᱟᱵᱟᱭᱮᱫᱼᱟ ᱦᱮᱸ ᱥᱮ ᱱᱮᱛᱟᱨ ᱨᱮ ᱧᱮᱞ ᱵᱮᱱ ᱞᱮᱭᱟᱨ ᱠᱚ ᱪᱮᱛᱟᱱ ᱱᱮᱛᱟᱨ ᱟᱹᱰᱤ ᱞᱟᱛᱟᱨ ᱥᱮᱫ ᱪᱟᱞᱟᱣ ᱟᱠᱟᱱᱟ ᱪᱤᱠᱟᱹᱠᱟᱛᱮ ᱪᱟᱜ ᱠᱟᱱᱟ ᱚᱱᱮ ᱡᱟᱦᱟᱸ ᱫᱟᱜ ᱮᱛᱚ ᱯᱚᱨᱤᱢᱟᱱ ᱛᱮ ᱚᱯᱚᱪᱚᱭᱮᱫᱼᱟ ᱥᱮ ᱟᱵᱚ ᱢᱟᱹᱱᱢᱤ ᱦᱚᱸ ᱛᱚ ᱚᱱᱟ ᱦᱚᱸ ᱟᱹᱰᱤ ᱢᱟᱨᱟᱝ ᱠᱟᱨᱚᱱ ᱠᱟᱱᱟ ᱢᱮᱱ ᱢᱮᱭᱟ ᱜᱚᱢᱠᱮᱢ ᱪᱮᱫ ᱮᱢ ᱢᱚᱱᱮᱭᱟ?
ᱦᱮᱸ ᱤᱧ ᱦᱚ ᱚᱱᱟ ᱚᱱᱠᱟᱜᱤᱧ ᱢᱚᱱᱮᱭᱟ ᱛᱚ ᱢᱟᱱᱮ ᱱᱚᱜᱼ ᱱᱚᱝᱠᱟᱱᱟᱜ ᱠᱟᱹᱢᱤ ᱠᱚ ᱥᱟᱱᱟᱢ ᱞᱮᱠᱟᱱ ᱤᱭᱟᱹ ᱠᱚ ᱟᱫᱚ ᱢᱤᱫᱴᱷᱮᱱ ᱟᱹᱰᱤ ᱤᱭᱟᱹ ᱯᱟᱲᱟᱜ ᱠᱟᱱᱟ ᱡᱷᱚᱛᱚ ᱠᱚᱛᱮ ᱱᱟᱜ ᱚᱱᱮ ᱱᱚᱝᱠᱟ ᱛᱟᱨᱯᱚᱨ ᱢᱤᱫᱴᱮᱱ ᱟᱹᱰᱤ ᱤᱯᱷᱮᱠᱴ ᱧᱚᱜ ᱯᱟᱲᱟᱜ ᱠᱟᱱ ᱛᱟᱦᱮᱸ ᱛᱚ ᱫᱟᱜ ᱡᱟᱹᱯᱩᱫ ᱠᱚ ᱱᱚᱝᱠᱟ ᱮᱴᱠᱮᱴᱚᱲᱮᱜ ᱠᱟᱱᱟ ᱢᱟᱱᱮ ᱥᱟᱱᱟᱢ ᱞᱮᱠᱟᱱ ᱤᱯᱷᱮᱠᱴ ᱠᱚ ᱢᱤᱫᱴᱮᱱ ᱠᱟᱛᱮ ᱢᱟᱱᱮ᱾
ᱪᱮᱫ ᱦᱚᱸ ᱵᱟᱝ ᱟᱸᱡᱚᱢᱚᱜ ᱠᱟᱱᱟ
ᱠᱷᱟᱱ ᱠᱟᱹᱢᱤ ᱠᱚ
ᱦᱮᱸᱻ ᱡᱩᱫᱤ ᱵᱚᱱ ᱧᱮᱞᱟ ᱱᱚᱣᱟ ᱨᱮᱱᱟᱜ ᱚᱡᱮ ᱠᱚ ᱛᱟᱦᱚᱞᱮ ᱟᱹᱰᱤ ᱟᱢ ᱫᱚ ᱧᱟᱢᱚᱜᱼᱟ ᱟᱨ ᱟᱨ ᱡᱚᱫᱤ ᱵᱚᱱ ᱦᱮᱸ ᱚᱱᱟ ᱫᱚ ᱡᱟᱹᱥᱛᱤ ᱠᱟᱭᱛᱮ ᱟᱵᱚ ᱠᱷᱚᱱᱟᱜ ᱡᱟᱹᱥᱛᱤ ᱠᱚ ᱵᱟᱲᱟᱭ ᱧᱟᱢ ᱫᱟᱲᱮᱭᱟᱜᱼᱟ ᱡᱟᱦᱟᱸᱭ ᱟᱨ ᱱᱚᱝᱠᱟ ᱱᱚᱣᱟ ᱠᱚᱵ ᱠᱷᱚᱸᱫᱽᱨᱚᱱ ᱜᱮᱭᱟ ᱦᱮᱸ ᱡᱟᱦᱟᱸ ᱠᱚ ᱢᱮᱛᱟᱣ ᱠᱟᱱᱟ ᱛᱚ ᱩᱱᱠᱩ ᱠᱚᱜᱮ ᱱᱚᱣᱟ ᱨᱮᱱᱟᱜ ᱵᱷᱟᱹᱜᱮ ᱠᱷᱚᱸᱫᱨᱚᱱ ᱠᱟᱛᱮ ᱠᱚ ᱞᱟᱹᱭ ᱫᱟᱲᱮᱭᱟᱵᱚᱱᱟ ᱡᱮ ᱚᱠᱟ ᱠᱚᱨᱮ ᱪᱮᱫ ᱪᱤᱠᱟᱹᱜ ᱠᱟᱱᱛᱮ ᱟᱵᱚ ᱱᱚᱜᱼᱚᱭ ᱫᱟᱜ ᱡᱟᱹᱲᱤ ᱥᱮ ᱵᱟᱝ ᱦᱩᱭᱩᱜ ᱠᱟᱱ ᱛᱟᱵᱚᱱᱟ ᱥᱮ ᱪᱮᱫ
ᱦᱮᱸᱻᱦᱮᱸ
ᱦᱚᱭ
ᱮᱠᱫᱚᱢ ᱚᱱᱠᱟ
ᱟᱫᱚ ᱜᱚᱢᱠᱮ ᱡᱩᱫᱤᱢ ᱧᱮᱞᱟ ᱱᱟᱦᱟᱜ ᱫᱤᱱ ᱨᱮᱱᱟᱜ ᱠᱟᱛᱷᱟ ᱠᱚ ᱦᱮᱸᱥᱮ ᱟᱨ ᱥᱮᱫᱟᱭ ᱫᱤᱱ ᱢᱮᱱᱟᱜᱼᱟ ᱟᱹᱰᱤ ᱯᱷᱟᱨᱟᱠ ᱢᱮᱱᱟᱜᱼᱟ ᱦᱮᱸ ᱥᱮ ᱱᱟᱦᱟᱜ ᱫᱚ ᱡᱚᱛᱚ ᱛᱮᱵᱚᱱ ᱡᱟᱦᱟᱸ ᱞᱮᱠᱟ ᱟᱵᱚ ᱟᱨ ᱫᱟᱨᱮ ᱡᱟᱦᱟᱸ ᱢᱟᱜ ᱨᱮᱱᱟᱜ ᱠᱟᱛᱷᱟᱢ ᱞᱟᱹᱭ ᱮᱫᱟ ᱦᱮᱸ ᱚᱱᱟ ᱥᱟᱹᱨᱤ ᱠᱟᱛᱷᱟ ᱠᱟᱱᱟ ᱫᱟᱨᱮ ᱦᱚᱸ ᱟᱹᱰᱤ ᱡᱮ ᱠᱚᱢ ᱧᱮᱞᱚᱜ ᱠᱟᱱᱟ ᱟᱫᱚ ᱮᱱᱛᱮ ᱜᱚᱝᱠᱮ ᱚᱱᱟ ᱫᱟᱨᱮ ᱢᱟᱜ ᱥᱟᱶᱛᱮ ᱟᱵᱚ ᱪᱤᱠᱟᱭᱟᱵᱚᱱ ᱡᱟᱦᱟᱸ ᱟᱵᱚ ᱞᱟᱦᱟ ᱛᱮᱫᱚ ᱪᱤᱠᱟᱹᱭ ᱠᱮᱭᱟᱵᱚᱱ ᱡᱟᱦᱟᱸ ᱟᱵᱚᱣᱟᱜ ᱞᱟᱠᱛᱤ ᱞᱟᱜᱤᱫ ᱜᱮ ᱫᱟᱨᱮ ᱵᱚᱱ ᱢᱟᱜ ᱠᱮᱫᱟ ᱥᱮ ᱪᱮᱫ
ᱦᱚᱭ-ᱦᱚᱭ, ᱦᱚᱭ
ᱦᱚᱭ ᱟᱲᱟᱜ ᱚᱲᱟᱜ ᱨᱮ ᱥᱟᱦᱟᱱ ᱥᱟᱠᱟᱢ ᱞᱟᱹᱜᱤᱫ ᱥᱮ ᱟᱨᱦᱚᱸ ᱫᱟᱨᱮ ᱛᱮ ᱚᱲᱟᱜ ᱵᱚᱱ ᱛᱮᱭᱟᱨ ᱛᱟᱦᱮᱸᱜᱼᱟ ᱵᱟᱝ ᱚ ᱱᱟᱦᱟᱜ ᱫᱤᱱ ᱠᱟᱱᱟ ᱚᱱᱟ ᱫᱚᱦᱟᱸᱜ ᱠᱟᱹᱢᱤᱭᱟ ᱚᱱᱟ ᱥᱮ ᱟᱵᱚ ᱞᱚᱵᱷ ᱞᱟᱞᱚᱪ ᱛᱮ ᱱᱟᱥᱮ ᱠᱟᱹᱣᱰᱤ ᱟᱨᱡᱟᱣ ᱠᱷᱟᱹᱛᱤᱨ ᱠᱟᱴᱤᱡ ᱪᱟᱞᱟᱝ ᱫᱟᱨᱮ ᱦᱚᱸᱵᱚᱱ ᱢᱟᱜ ᱮᱫᱟ ᱦᱮᱸ ᱵᱟᱝ
ᱦᱚᱭ-ᱦᱚᱭ
ᱟᱫᱚ ᱛᱤᱱᱟᱹᱜ ᱫᱟᱨᱮ ᱵᱚᱱ ᱢᱟᱜᱮᱫᱼᱟ ᱩᱱᱟᱹᱜ ᱯᱚᱨᱤᱢᱟᱱ ᱫᱚ ᱦᱟᱸᱜ ᱫᱟᱨᱮ ᱫᱚ ᱵᱟᱵᱚᱱ ᱨᱚᱦᱚᱭᱮᱫᱼᱟ᱾ ᱦᱮᱥᱮ ᱟᱨ ᱚᱱᱮ ᱡᱟᱦᱟᱸᱢ ᱞᱟᱹᱭ ᱠᱮᱫᱟ ᱠᱚᱞᱠᱟᱨᱠᱷᱟᱱᱟ ᱠᱚ ᱚᱱᱟ ᱦᱚᱸ ᱪᱤᱠᱟᱛᱮ ᱦᱩᱭᱩᱜ ᱠᱟᱱᱟ ᱫᱟᱨᱮ ᱜᱮᱵᱚᱱ ᱢᱟᱜ ᱮᱫᱟ ᱡᱟᱦᱟᱸ ᱠᱚᱨᱮ ᱧᱮᱞ ᱢᱮ ᱢᱟᱨᱟᱝ-ᱢᱟᱨᱟᱝ ᱫᱟᱨᱮ ᱠᱚ ᱢᱮᱫ ᱟᱠᱟᱫᱟ ᱚᱸᱰᱮ ᱵᱚᱱ ᱢᱟᱜᱮᱫ ᱛᱮ ᱟᱨᱦᱚᱸ ᱠᱚᱞᱠᱟᱨᱠᱷᱟᱱᱟ ᱵᱚᱱ ᱛᱮᱭᱟᱨᱮᱜᱼᱟ ᱪᱮᱫ ᱠᱷᱟᱹᱛᱤᱨ ᱚᱱᱟ ᱦᱚᱸ ᱱᱟᱥᱮ ᱯᱚᱭᱥᱟ ᱞᱟᱞᱚᱪ ᱛᱮ ᱠᱷᱟᱛᱤᱨ ᱦᱮ ᱵᱟᱝ ᱟᱵᱚ ᱡᱩᱫᱤ ᱵᱚᱱ ᱧᱮᱞᱟ ᱟᱵᱚ ᱟᱹᱛᱩ ᱫᱤᱥᱚᱢ ᱨᱮᱱ ᱦᱚᱲ ᱫᱚ ᱩᱱᱟᱹᱜ ᱵᱟᱵᱚᱱ ᱵᱟᱹᱲᱤᱡᱮᱜᱼᱟ ᱮᱠᱷᱟᱱ ᱡᱟᱦᱟᱸᱭ ᱢᱟᱨᱟᱝ-ᱢᱟᱨᱟᱝ ᱦᱚᱲ ᱥᱮ ᱩᱱᱠᱩ ᱟᱵᱚᱣᱟᱜ ᱫᱤᱥᱚᱢ ᱦᱮᱡ ᱠᱟᱛᱮ ᱚᱱᱮ ᱚᱱᱠᱟᱱᱟᱜ ᱠᱟᱹᱢᱤ ᱫᱚᱠᱚ ᱠᱚᱨᱟᱣᱮᱫᱼᱟ ᱦᱮᱸ ᱵᱟᱝ
ᱠᱚᱨᱟᱣᱮᱫᱟ ᱦᱳᱭ-ᱦᱳᱭ
ᱦᱚᱭ ᱚᱱᱟ ᱠᱚ ᱫᱚ ᱡᱟᱸᱜᱮ ᱫᱟᱨᱟᱢ ᱞᱟᱹᱜᱤᱫ ᱟᱵᱚ ᱠᱚᱜᱮ ᱚᱸᱰᱮ ᱦᱟᱸᱜ ᱛᱤᱸᱜᱩ ᱞᱟᱜᱟᱣ ᱟᱵᱚᱱᱟ᱾
ᱟᱵᱚ ᱜᱮ ᱞᱟᱦᱟ ᱦᱩᱭᱩᱜ ᱛᱟᱵᱚᱱᱟ᱾
ᱦᱚᱭ ᱥᱮ ᱪᱮᱫ ᱮᱢ ᱞᱟ. ᱭᱟ ᱜᱚᱢᱠᱮ
ᱦᱳᱭ ᱮᱠᱫᱚᱢ ᱮᱠᱫᱚᱢ
ᱟᱫᱚᱦᱟᱸᱜ ᱚᱱᱟ ᱠᱚᱫᱚ ᱥᱟᱹᱨᱤᱜᱮ ᱟᱹᱰᱤ ᱢᱤᱫᱴᱟᱝ ᱢᱩᱥᱠᱤᱞ ᱜᱮ ᱵᱩᱡᱷᱟᱹᱣ ᱜᱚᱫᱚᱜ ᱠᱟᱱᱟ᱾ ᱟᱫᱚ ᱮᱱᱛᱮ ᱚᱱᱟ ᱠᱚ ᱡᱩᱫᱤ ᱵᱟᱵᱚᱱ ᱨᱚᱲ ᱫᱟᱨᱟᱢᱟ ᱥᱮ ᱛᱚ ᱦᱟᱯᱮᱱ ᱫᱤᱱ ᱨᱮᱵᱚᱱ ᱧᱮᱞᱟ ᱟᱵᱚ ᱚᱲᱟᱜ ᱥᱩᱨ-ᱥᱩᱨ ᱠᱚᱨᱮ ᱜᱚᱴᱟ ᱯᱷᱮᱠᱴᱨᱤ ᱠᱚ ᱛᱮᱭᱟᱨᱟᱵᱚᱱᱟ ᱦᱮᱸ ᱵᱟᱝ
ᱦᱮᱸᱻ ᱦᱮᱸᱻ ᱮᱠᱫᱚᱢ-ᱮᱠᱫᱚᱢ
ᱚᱱᱟ ᱵᱟᱵᱚ ᱨᱚᱲ ᱢᱟ ᱚᱱᱠᱟ ᱞᱟ. ᱭ ᱞᱮᱠᱷᱟᱱ ᱵᱟᱝ ᱜᱟᱱᱚᱜᱼᱟ ᱱᱟᱦᱟᱜ ᱴᱷᱤᱠ ᱫᱚ ᱟᱵᱚ ᱠᱚᱲᱟ-ᱠᱩᱲᱤ ᱠᱚᱵᱚᱱ ᱚᱞᱚᱜ ᱯᱟᱲᱦᱟᱜ ᱛᱮᱵᱚᱱ ᱱᱟᱥᱮ ᱵᱚᱱ ᱢᱟᱨᱥᱟᱞ ᱟᱹᱠᱤᱞ ᱥᱮ ᱠᱟᱹᱴᱤᱡ ᱵᱚᱱ ᱜᱮᱭᱟᱱ ᱟᱠᱟᱱᱟ ᱦᱮᱸᱥᱮ ᱛᱚ ᱮᱸᱰᱮᱠᱷᱟᱱ ᱟᱵᱚ ᱦᱚᱸ ᱚᱱᱟ ᱠᱚᱨᱮ ᱨᱚᱲ ᱞᱟᱜᱟᱣ ᱵᱚᱱᱟ, ᱱᱮᱛᱟᱨ ᱫᱚ ᱥᱳᱥᱟᱞ ᱢᱤᱰᱤᱭᱟ ᱡᱩᱜᱽ ᱠᱚ ᱦᱮᱡ ᱟᱠᱟᱱᱟ ᱱᱚᱣᱟ ᱥᱳᱥᱟᱞ ᱢᱤᱰᱤᱭᱟ ᱨᱮ ᱨᱚᱰ ᱞᱟᱜᱟᱜ ᱦᱚᱸ ᱫᱚᱨᱠᱟᱨᱟ ᱡᱮ ᱪᱮᱫᱟᱜ ᱱᱚᱝᱠᱟ ᱱᱚᱝᱠᱟ ᱪᱮᱫᱟᱜ ᱦᱩᱭᱩᱜ ᱠᱟᱱᱟ ᱦᱮᱸ ᱵᱟᱝ ᱱᱟᱦᱟᱜ ᱵᱚᱱ ᱧᱮᱞᱮᱫ ᱜᱮᱭᱟ ᱥᱳᱥᱟᱞ ᱢᱤᱰᱤᱭᱟ ᱨᱮ ᱱᱚᱝᱠᱟᱱᱟᱜ ᱡᱤᱱᱤᱥ ᱠᱚ ᱡᱩᱫᱤ ᱵᱚᱱ ᱨᱚᱲ ᱨᱟᱠᱟᱵ ᱫᱟᱲᱮᱭᱟᱜᱼᱟ ᱥᱮ ᱛᱚ ᱚᱱᱟ ᱡᱩᱫᱤ ᱦᱟᱸᱜ ᱥᱟᱨᱠᱟᱨ ᱰᱮᱱ ᱥᱮᱴᱮᱨ ᱞᱮᱱᱠᱷᱟᱱ ᱦᱚᱭᱛᱳ ᱱᱚᱣᱟ ᱫᱤᱭᱮ ᱠᱟᱹᱴᱤᱡ ᱮ ᱩᱭᱦᱟᱹᱨ ᱵᱷᱟᱵᱽᱱᱟᱭᱟ ᱦᱮᱸ ᱵᱟᱝ
ᱦᱳᱭ ᱦᱳᱭ ᱟᱹᱰᱤ ᱡᱚᱛᱷᱟᱛ ᱠᱟᱛᱷᱟ ᱜᱮᱵᱮᱱ ᱢᱮᱱ ᱟᱠᱟᱜᱼᱟ᱾
ᱟᱭ ᱱᱟᱦᱟᱜ ᱫᱤᱱ ᱨᱮ ᱚᱱᱟ ᱠᱚᱫᱚ ᱟᱹᱰᱤᱜᱮ ᱞᱟᱹᱠᱛᱤ ᱢᱮᱱᱟᱜ ᱟᱠᱟᱫᱟᱧ ᱞᱟᱹᱭᱟ᱾ ᱟᱫᱚ ᱚᱱᱟ ᱠᱷᱟᱹᱛᱤᱨ ᱛᱮ ᱜᱚᱢᱠᱮ ᱞᱟᱹᱭᱟ ᱡᱟᱦᱟᱱᱟᱜ ᱡᱩᱫᱤ ᱡᱟᱦᱟᱸᱭ ᱦᱮᱸ ᱠᱚᱲᱟ ᱠᱩᱲᱤ ᱠᱚ ᱵᱟᱠᱚ ᱚᱞᱚᱜ ᱯᱟᱲᱦᱟᱜ ᱠᱟᱱ ᱛᱟᱵᱚᱱᱟ ᱛᱚ ᱚᱞᱚᱜ ᱯᱟᱲᱦᱟᱣ ᱛᱤᱱᱟᱹᱜ ᱴᱟ ᱞᱟᱹᱠᱛᱤ ᱛᱟᱦᱚᱞᱮᱢ ᱵᱩᱡᱷᱟᱹᱣ ᱫᱟᱲᱮᱭᱟᱜ ᱠᱟᱱᱟ ᱜᱚᱝᱠᱮ
ᱦᱳᱭ ᱦᱳᱭ ᱚᱞᱚᱜ ᱯᱟᱲᱦᱟᱜ ᱵᱮᱜᱚᱨ ᱢᱟ ᱠᱟᱹᱢᱤ ᱡᱟᱸᱜᱟ ᱦᱚᱸ ᱵᱟᱵᱚᱱ ᱜᱤᱰᱤ ᱫᱟᱲᱮᱭᱟᱜᱼᱟ ᱞᱟᱦᱟᱥᱮᱫ᱾
ᱦᱳᱭ ᱦᱳᱭ ᱚᱱᱟ ᱠᱟᱛᱷᱟ ᱠᱟᱱ ᱜᱮᱭᱟ᱾
ᱮᱠᱫᱚᱢ ᱮᱠᱫᱚᱢ
ᱱᱟᱦᱟᱜ ᱫᱤᱱ ᱨᱮ ᱧᱮᱞᱚᱜ ᱠᱟᱱᱟ ᱟᱹᱛᱳ ᱫᱤᱥᱚᱢ ᱨᱮᱱ ᱠᱚᱲᱟ- ᱠᱩᱲᱤ ᱠᱚ ᱪᱤᱠᱟᱜ ᱠᱟᱱᱟ, ᱚᱞᱚᱜ ᱯᱟᱲᱦᱟᱣ ᱠᱚ ᱵᱟᱹᱜᱤᱭᱮᱫ ᱛᱮ ᱚᱠᱟ ᱨᱮ ᱦᱟᱱᱮ ᱟᱨ ᱰᱤᱡᱮ ᱞᱟᱜᱤᱭᱟᱹ ᱯᱨᱳᱜᱨᱟᱢ ᱠᱚ ᱠᱚᱨᱟᱣ ᱮᱜ-ᱟ ᱚᱱᱟ ᱠᱚᱨᱮ ᱠᱚ ᱪᱟᱞᱟᱜ ᱠᱟᱱᱛᱮ ᱡᱷᱟᱹᱯᱩ ᱡᱷᱟᱹᱯᱩ ᱠᱚ ᱫᱚᱱ ᱵᱟᱲᱟᱭᱮᱫᱼᱟ, ᱥᱮ ᱵᱟᱝ ᱜᱚᱝᱠᱮ?
ᱦᱮᱸ ᱦᱮᱸ ᱮᱠᱫᱚᱢ ᱟᱹᱰᱤᱜᱮ ᱧᱮᱞᱚᱜ ᱠᱟᱱᱟᱜ ᱚᱝᱠᱟᱱᱟᱜ ᱪᱤᱛᱟᱹᱨ ᱠᱚᱫᱚ᱾
ᱦᱳᱭ ᱱᱟᱦᱟᱜ ᱥᱳᱥᱟᱞ ᱢᱤᱰᱤᱭᱟ ᱨᱮᱵᱚᱱ ᱧᱮᱞᱮᱫ ᱜᱮᱭᱟ ᱦᱮᱸ ᱵᱟᱝ
ᱦᱳᱭ ᱦᱳᱭ ᱦᱳᱭ
ᱟᱫᱚ ᱜᱚᱝᱠᱮ ᱮᱱᱮᱡ ᱥᱮᱨᱮᱧ ᱠᱚᱫᱚᱢ ᱠᱩᱥᱤᱭᱟᱜ ᱥᱮ ᱵᱟᱝ?
ᱮᱱᱮᱡ ᱥᱮᱨᱮᱧ ᱵᱚᱞᱛᱮ ᱫᱚ ᱦᱮᱸ ᱢᱮᱱᱠᱷᱟᱱ ᱠᱩᱥᱤ ᱞᱮᱠᱟᱱᱟᱜ ᱜᱮ ᱠᱩᱥᱤ ᱫᱚ ᱢᱟᱱᱮ ᱡᱟᱦᱟᱸ ᱠᱚ
ᱢᱟᱱᱮ ᱠᱩᱥᱤ ᱞᱮᱠᱟᱱᱟᱜ ᱡᱤᱱᱤᱥ ᱮᱱᱮᱡ ᱥᱮᱨᱮᱧ ᱠᱚᱜᱮ ᱠᱩᱥᱤ ᱫᱚ ᱵᱟᱝᱠᱷᱟᱱ ᱮᱱᱮᱡ ᱥᱮᱨᱮᱧᱢᱟ ᱟᱹᱰᱤ ᱨᱚᱠᱚᱢᱟᱜ ᱮᱱᱮᱡ ᱥᱮᱨᱮᱧ ᱢᱮᱱᱟᱜᱼᱟ ᱾ ᱦᱮᱸ ᱵᱟᱝ?
ᱦᱳᱭ ᱦᱳᱭ
ᱰᱤᱡᱮ ᱞᱟᱜᱽᱲᱮ ᱚᱱᱟ ᱠᱚᱫᱚ ᱚᱱᱠᱟᱱᱟᱜ ᱫᱚ ᱥᱮᱨᱚᱠᱚᱢ ᱫᱚ ᱵᱟᱝ᱾
ᱦᱳᱭ ᱢᱟᱨᱟᱝ ᱠᱟᱛᱷᱟ ᱦᱩᱭᱩᱜ ᱠᱟᱱᱟ ᱟᱵᱚᱣᱟᱜ ᱞᱟᱹᱭ ᱞᱟᱠᱪᱟᱨ ᱨᱮᱱᱟᱜ ᱡᱟᱦᱟᱸ
ᱦᱮᱸ ᱞᱟᱭᱼᱞᱟᱠᱪᱟᱨ ᱮᱱᱮᱡ ᱥᱮᱨᱮᱧ ᱜᱮ ᱚᱱᱠᱟᱱᱟᱜ ᱜᱮ ᱠᱩᱥᱤ ᱫᱚ᱾ ᱵᱟᱫᱽ ᱵᱟᱠᱤ ᱚᱱᱮ ᱵᱟᱠᱤ ᱮᱱᱮᱡ ᱥᱮᱨᱮᱧ ᱠᱚᱫᱚ ᱚᱱᱠᱟ ᱫᱚ ᱵᱟᱝᱟ᱾
ᱦᱮᱸ ᱠᱟᱛᱷᱟ ᱦᱚᱸ ᱠᱟᱱ ᱜᱮᱭᱟ ᱱᱟᱦᱟᱜ ᱫᱤᱱ ᱨᱮ ᱡᱩᱫᱤ ᱵᱚᱱ ᱧᱮᱞᱟ, ᱢᱟᱱᱮ ᱚᱱᱟ ᱪᱷᱟᱯᱨᱤ ᱪᱷᱟᱯᱲᱟ ᱮᱛᱚ ᱠᱚ ᱡᱟᱹᱥᱛᱤ ᱟᱠᱟᱱ ᱛᱟᱵᱚᱱᱟ, ᱡᱟᱦᱟᱸ ᱠᱟᱨᱚᱱ ᱛᱮ ᱟᱵᱚᱣᱟᱜ ᱥᱟᱶᱛᱟ ᱨᱮᱦᱚᱸ ᱟᱹᱰᱤ ᱢᱟᱨᱟᱝ ᱚᱨᱥᱚᱝ ᱮ
ᱮᱥᱚᱵ ᱪᱟᱞᱟᱜ ᱠᱟᱱᱟ ᱮᱠᱫᱚᱢ ᱮᱠᱫᱚᱢ᱾